ᱦᱮᱸ
ᱦᱮᱸ
ᱟᱨ ᱤᱭᱟᱹ ᱪᱮᱫ ᱠᱚ ᱞᱟᱹᱭᱟ ᱤᱭᱟᱹᱱᱟᱜ ᱫᱚ ᱵᱟᱵᱚᱱ ᱯᱮᱨᱮᱡ ᱠᱟᱫᱟ?
ᱪᱮᱫ ᱨᱮᱭᱟᱜ?
ᱨᱮᱹᱞᱳᱣᱮ ᱨᱮᱭᱟᱜ ᱫᱚ
ᱨᱮᱹᱞᱳᱭᱮ ᱨᱮᱭᱟᱜ ᱠᱚ ᱟᱫᱚ ᱠᱤᱪᱷᱩ ᱫᱤᱱ ᱠᱷᱚᱱᱟᱜ ᱫᱚ ᱵᱟᱹᱧ ᱯᱮᱨᱮᱡ ᱠᱟᱜᱼᱟ᱾
ᱦᱩ! ᱵᱟ ᱨᱮᱞᱣᱮ ᱨᱮᱭᱟᱜ ᱫᱚ ᱯᱮᱨᱮᱡ ᱠᱟᱜ ᱵᱮᱱ?
ᱦᱮᱸ
ᱢᱮᱱᱫᱟᱹᱧ ᱨᱮᱹᱞᱣᱮ ᱨᱮᱭᱟᱜ ᱫᱚ ᱯᱮᱨᱮᱡ ᱠᱟᱜ ᱵᱮᱱ?
ᱛᱤᱥ ᱠᱚᱦ ᱢᱮᱱᱟᱜᱼᱟ? ᱵᱟᱹᱞᱤᱧ ᱧᱮᱞ ᱠᱟᱜᱼᱟ᱾
ᱟᱪᱪᱷᱟ ᱱᱮᱛᱟᱨ ᱪᱮᱫ ᱠᱚ ᱛᱩᱫ ᱟᱠᱟᱱᱟ ᱵᱟ ᱵᱟᱵᱮᱱ ᱧᱮᱞ ᱠᱟᱫᱟ?
ᱦᱮᱸ
ᱱᱤᱛᱚᱜ ᱪᱮᱫ ᱠᱚ ᱨᱮᱭᱟᱜ ᱛᱩᱜ ᱠᱟᱱᱟ ᱵᱷᱮᱠᱮᱱᱥᱤ ᱵᱟ ᱧᱟᱢ ᱠᱟᱫᱟ?
ᱵᱟᱹᱧ ᱧᱮᱞ ᱠᱟᱜ ᱜᱮᱭᱟ ᱱᱤᱛᱚᱜ ᱪᱮᱫ ᱪᱮᱫ ᱠᱚ ᱩᱰᱩᱠ ᱠᱟᱱᱟ᱾ ᱠᱤᱪᱷᱩ ᱫᱤᱱ ᱠᱷᱚᱱᱟᱜ ᱚᱱᱟ ᱨᱮᱭᱟᱜ ᱫᱚ ᱨᱮᱹᱞᱳᱮ ᱨᱮᱭᱟᱜ ᱫᱚ ᱛᱤᱱᱟᱹᱜ ᱤᱭᱟᱹ ᱢᱮᱱᱟᱜᱼᱟ᱾ ᱢᱩᱪᱟᱹᱫ ᱫᱤᱱ ᱠᱚ ᱚᱱᱟ ᱨᱮᱹᱞᱳᱣᱮ ᱨᱮᱱᱟᱜ ᱫᱚ ᱛᱤᱥ ᱠᱚ ᱢᱮᱱᱟᱜ ᱜᱮᱭᱟ ᱢᱩᱪᱟᱹᱫ ᱫᱤᱱ ᱠᱚ
ᱞᱟᱥᱴ ᱫᱤᱱ ᱛᱤᱥ ᱢᱮᱱᱟᱜᱼᱟ?
ᱦᱳᱭ
ᱞᱟᱥᱴ ᱨᱮ ᱫᱚ ᱮᱠᱷᱚᱱ ᱫᱚ ᱢᱮᱱᱟᱜ ᱜᱮᱭᱟ᱾
ᱟᱯᱮ ᱫᱚ ᱵᱟᱯᱮ ᱯᱮᱨᱮᱡ ᱵᱟᱲᱟᱭ ᱜᱮᱭᱟ?
ᱠᱚᱭ ᱟᱞᱮ?
ᱦᱮᱸ
ᱯᱮᱨᱮᱡ ᱜᱮ ᱢᱤᱫ ᱫᱷᱟᱣ ᱞᱮ ᱪᱟᱞᱟᱣ ᱠᱟᱱ ᱛᱟᱸᱦᱮᱱᱟ ᱱᱚᱜᱼᱚᱭ ᱛᱚ ᱤᱭᱟᱹ ᱪᱮᱫ ᱠᱚ ᱞᱟᱹᱭᱟ ᱨᱮᱹᱞᱣᱮ ᱨᱮᱭᱟᱜ ᱜᱮ ᱪᱟᱞᱟᱣ ᱟᱠ ᱛᱟᱦᱮᱱᱟ ᱞᱤᱧ ᱤᱭᱟᱹᱨᱮ ᱵᱷᱩᱵᱱᱮᱥᱥᱚᱨ ᱯᱚᱨᱪᱷᱟ ᱥᱮ ᱛᱚ ᱚᱸᱰᱮ ᱪᱟᱞᱟᱣ ᱠᱟᱛᱮᱜ ᱮᱠᱡᱟᱢ ᱠᱚ ᱮᱢ ᱵᱟᱲᱟ ᱠᱟᱛᱮᱜ ᱮᱠᱷᱚᱱ ᱦᱚᱸ ᱢᱟᱱᱮ ᱤᱭᱟᱹ ᱫᱚ ᱵᱟᱝ ᱦᱮᱡ ᱟᱠᱟᱱᱟ ᱨᱮᱡᱟᱞᱴ ᱫᱚ ᱵᱟᱝ ᱦᱮᱡ ᱟᱠᱟᱱᱟ
ᱦᱮᱸ ᱦᱩᱸ
ᱚ ᱚᱱᱟᱜᱮ ᱤᱱᱛᱮᱡᱟᱨ ᱠᱟᱟᱞᱤᱧ ᱡᱮ ᱛᱤᱥ ᱦᱤᱡᱩᱜᱼᱟ, ᱨᱮᱡᱟᱞᱴ? ᱚᱱᱟ ᱨᱮᱱᱟᱜ ᱦᱚᱸ ᱮᱢᱚᱱ ᱪᱮᱫ ᱠᱚ ᱞᱟᱹᱭᱟ ᱛᱮᱦᱤᱧ ᱢᱟ ᱯᱟᱸᱡᱟ ᱛᱮᱜᱮ ᱵᱟᱹᱧ ᱧᱟᱢᱮᱫ ᱠᱟᱱ ᱩᱱᱟᱹᱜ ᱥᱟᱺᱜᱤᱧ ᱮᱠ ᱛᱚ ᱦᱮᱸ ᱦᱮᱸ ᱱᱟᱣᱟ ᱡᱟᱭᱜᱟ ᱛᱚ᱾ ᱛᱷᱚᱲᱟ ᱱᱟᱥᱱᱟᱜ ᱫᱚᱭ ᱤᱭᱟ
ᱟᱯᱮᱫᱚ ᱟᱯᱮᱫᱚ ᱚᱠᱟ ᱥᱮᱫ?
ᱦᱮᱸ
ᱟᱯᱮ ᱫᱚ ᱚᱠᱟ ᱥᱮᱫ?
ᱟᱞᱮ ᱫᱚ ᱚᱠᱟ ᱥᱮᱫ᱾ ᱢᱟᱱ ᱟᱯᱮᱭᱟᱜ ᱠᱩᱰᱟᱢ ᱥᱮᱫ ᱪᱮᱫ ᱠᱚ ᱞᱟᱹᱭᱟ ᱚᱱᱛᱮ ᱛᱟᱭᱚᱢ ᱥᱮᱫ
ᱛᱟᱭᱚᱢ ᱥᱮᱫ ᱢᱟᱞᱮ ᱛᱟᱭᱚᱢ ᱥᱮᱫ ᱞᱮᱠᱟ ᱥᱮᱫ?
ᱵᱟᱝᱜᱟᱞ ᱥᱮᱫ᱾
ᱟᱪᱷᱟ
ᱦᱮᱸ
ᱦᱩᱸ
ᱟᱯᱮᱭᱟᱜ ᱠᱩᱴᱩᱢ ᱥᱮᱜᱮ ᱚᱱᱟ ᱫᱚ ᱯᱟᱲᱟᱜ ᱠᱟᱱᱟ ᱥᱮ?
ᱯᱟᱞᱮᱫ ᱦᱚᱪᱚᱣᱟᱜ ᱞᱮ ᱚᱱᱛᱮ ᱜᱮᱞᱮ ᱥᱟᱢᱟᱝ ᱠᱟᱜᱼᱟ, ᱤᱧ ᱴᱷᱟᱱ ᱪᱤᱠᱛᱮᱯᱮ ᱞᱟᱹᱭ ᱠᱮᱜ ᱠᱩᱰᱟᱹᱢ ᱜᱮᱭᱟ?
ᱟᱪᱪᱷᱟ!
ᱟᱞᱮᱭᱟᱜ ᱫᱚ ᱚᱱᱛᱮ ᱜᱮ ᱥᱟᱢᱟᱝ ᱢᱮᱱᱟᱜ ᱛᱟᱞᱮᱭᱟ᱾
ᱦᱮᱸ ᱛᱟᱦᱚᱞᱮ ᱟᱯᱮᱭᱟᱜ ᱞᱟᱦᱟ ᱥᱮᱫ᱾
ᱦᱚᱸ ᱦᱳᱭ!
ᱦ
ᱠᱩᱨᱩᱢᱩᱴᱩ ᱪᱷᱩᱴᱟᱹᱜ ᱯᱮ ᱟᱨ ᱡᱟᱦᱟᱸ ᱛᱤᱥ ᱫᱚ ᱵᱟᱝ ᱧᱟᱢᱚᱜᱼᱟ
ᱦᱮᱸ ᱦᱮᱸ ᱴᱷᱤᱠ ᱴᱷᱤᱠ ᱦᱮ ᱢᱟ ᱠᱟᱱ ᱜᱮ
ᱟᱨ ᱢᱤᱫ ᱫᱷᱟᱣ ᱵᱟᱯᱞᱟ ᱠᱚ ᱦᱩᱭᱩᱜᱼᱟ ᱥᱮ ᱮᱱᱠᱷᱟᱱ ᱛᱟᱭᱚᱢ ᱫᱚ ᱵᱟᱯᱞᱟ ᱯᱚᱨᱮ ᱫᱚ ᱟᱨᱚ ᱛᱚ ᱢᱩᱥᱠᱤᱞ ᱜᱮᱭᱟ ᱵᱟᱝᱫᱚ ᱚᱲᱟᱜ ᱫᱩᱣᱟᱹᱨ ᱜᱮ ᱧᱮᱞᱟᱢ ᱥᱮ ᱜᱤᱫᱽᱨᱟᱹᱢ ᱛᱚᱵᱮ ᱯᱮ ᱧᱮᱞ ᱠᱚᱣᱟ ᱥᱮ ᱪᱮᱫ ᱜᱮ ᱪᱤᱠᱟᱹᱭᱟ
ᱦᱮᱸ
ᱦᱩᱸ ᱟᱨ ᱱᱮᱛᱟᱨᱟᱜ ᱫᱤᱱ ᱨᱮᱫᱚ ᱡᱚᱛᱚ ᱠᱷᱚᱱᱟᱜ ᱫᱚ ᱯᱩᱭᱥᱟᱹ ᱜᱮ ᱡᱚᱛᱚ ᱠᱷᱚᱱᱟᱜ ᱢᱟᱨᱟᱝ ᱫᱚ
ᱦᱮᱸ ᱦᱮᱸ
ᱪᱮᱫ ᱦᱚᱸ ᱯᱩᱭᱥᱟᱹ ᱵᱮᱜᱚᱨ ᱪᱮᱫ ᱦᱚᱸ ᱵᱟᱭ ᱦᱩᱭᱩᱜ-ᱟ ᱯᱩᱭᱥᱟᱹ ᱛᱟᱦᱮᱱ ᱠᱷᱟᱱ ᱫᱚ ᱡᱚᱛᱚᱣᱟᱜ ᱜᱮ ᱦᱩᱭᱩᱜ-ᱟ
ᱦᱮᱸ
ᱛᱤᱱᱟᱹᱜ ᱫᱷᱟᱹᱵᱤᱡ ᱵᱤᱱ ᱯᱟᱲᱦᱟᱣ ᱟᱠᱟᱱ ᱜᱮᱭᱟ
ᱠᱚᱭ ᱟᱞᱤᱧ ᱱᱚᱜ-ᱚᱭ ᱰᱤᱯᱞᱳᱢᱟ ᱵᱟᱞᱤᱧ ᱠᱚᱨᱟᱣ ᱠᱟᱫᱟ᱾
ᱦᱮᱸ ᱪᱮᱫ ᱠᱚᱨᱮ ᱪᱮᱫ ᱪᱮᱫ ᱠᱚᱵᱮᱱ ᱯᱟᱲᱦᱟᱣ ᱠᱮᱫ-ᱟ
ᱟᱭ ᱴᱤ ᱟᱭ ᱠᱚᱨᱟᱣ ᱟᱠᱟᱫᱟᱞᱤᱧ ᱛᱟᱨᱯᱚᱨᱮ ᱰᱤᱯᱞᱳᱢᱟ ᱢᱟᱱᱮ ᱟᱹᱰᱤ ᱠᱤᱪᱷᱩ ᱜᱮ ᱠᱚᱨᱟᱣ ᱫᱚ ᱦᱩᱭ ᱠᱟᱱᱟ᱾
ᱟᱞᱮ ᱠᱚᱢᱟ ᱩᱱᱟᱹᱜ ᱪᱟᱱᱥ ᱜᱮ ᱵᱟᱞᱮ ᱧᱟᱢ ᱞᱮᱜ-ᱟ ᱡᱟᱦᱟᱱᱟᱜ ᱠᱚᱨᱟᱣ ᱠᱚ ᱞᱟᱹᱜᱤᱫ ᱦᱚᱸ ᱟᱫᱚ ᱱᱚᱜ-ᱚ ᱱᱚᱝᱠᱟ ᱫᱚ ᱱᱤᱛᱚᱜ ᱫᱚ ᱪᱮᱫ ᱞᱮᱠᱟᱛᱮᱢ ᱠᱚᱨᱟᱣ ᱜᱮᱭᱟ ᱱᱤᱛᱚᱜ ᱫᱚ ᱟᱢᱟᱜ ᱜᱮ ᱧᱮᱞᱟᱢ ᱥᱮ ᱜᱤᱫᱽᱨᱟᱹ-ᱯᱤᱫᱽᱨᱟᱹ ᱣᱟᱜ ᱮᱢ ᱧᱮᱞᱟ
ᱦᱚᱸ ᱦᱳᱭ ᱚᱱᱟ ᱜᱮᱛᱚ ᱡᱟᱞᱟ ᱫᱚ ᱛᱟᱦᱞᱮ ᱠᱤᱫᱩᱜ ᱵᱟᱲᱟ ᱫᱚ ᱦᱩᱭ ᱱᱟ ᱥᱮ ᱵᱟᱝ ᱢᱟᱱᱮ ᱠᱤ ᱫᱟᱠᱟ ᱠᱚᱫᱚ ᱡᱚᱢ ᱦᱩᱭᱱᱟ ᱥᱮ ᱵᱟᱝ
ᱦᱚᱸ ᱱᱤᱛᱚᱜ ᱟᱞᱮ ᱛᱚ ᱱᱟᱥᱛᱟ ᱞᱮ ᱡᱚᱢ ᱜᱮᱭᱟ ᱫᱟᱠᱟ ᱫᱚ ᱫᱩ ᱛᱤᱱ ᱵᱟᱡᱮ ᱟᱹᱭᱩᱵ ᱡᱟᱦᱟᱱᱟᱜ ᱚᱱᱠᱟ ᱱᱟᱥᱛᱟ ᱠᱚ ᱟᱨ ᱱᱚ ᱫᱚᱥ ᱵᱟᱡᱮ ᱫᱚ ᱟᱨᱦᱚ ᱨᱩᱴᱤ
ᱦᱮᱸ
ᱟᱨ ᱟᱯᱮ ᱥᱮᱫ ᱫᱚ ᱪᱮᱫ ᱠᱚᱠᱚ ᱪᱤᱠᱟᱹ ᱵᱟᱲᱟᱭ ᱜᱮᱭᱟ
ᱦᱮᱸ
ᱢᱮᱱᱮᱹᱧ ᱟᱯᱮ ᱥᱮᱫ ᱫᱚ ᱪᱮᱫ ᱠᱚᱠᱚ ᱪᱤᱠᱟ ᱟᱯᱮ ᱥᱮᱫ ᱫᱚ ᱪᱮᱫ ᱠᱚᱠᱚ ᱪᱤᱠᱟᱹᱭᱟ
ᱱᱚᱜ-ᱚᱭ ᱚᱱᱟ ᱠᱟᱹᱢᱤ ᱠᱚᱜᱮ ᱢᱟᱱᱮ ᱟᱹᱰᱤ ᱦᱚᱲ ᱴᱷᱮᱡ ᱜᱮ ᱠᱟᱹᱢᱤ ᱠᱚ ᱢᱮᱱᱟᱜ ᱟᱥᱮ ᱛᱚ ᱚᱱᱟ ᱠᱚᱜᱮ ᱠᱟᱹᱢᱤ ᱟᱠᱚ
ᱟᱨ ᱠᱟᱹᱢᱤ ᱠᱚᱫᱚ ᱮᱦᱚᱵ ᱵᱟᱲᱟ ᱠᱮᱫ-ᱟ ᱠᱚ ᱦᱮᱸ
ᱪᱮᱫ ᱠᱟᱹᱢᱤ ᱪᱮᱫ ᱠᱟᱹᱢᱤ ᱠᱚ ᱦᱮᱞᱳ ᱪᱮᱫ ᱵᱮᱱ ᱢᱮᱱ ᱠᱮᱫᱟ?
ᱪᱮᱫ ᱠᱚᱠᱚ ᱠᱟᱹᱢᱤ ᱵᱟᱲᱟᱭᱟ ᱮᱦᱚᱵ ᱠᱮᱫ-ᱟ ᱠᱚ ᱥᱮ ᱵᱟᱝ ᱞᱟᱹᱭ ᱤᱭᱟᱹᱧ
ᱵᱟᱝ ᱮᱠᱷᱚᱱ ᱫᱚ ᱵᱟᱠᱚ ᱮᱦᱚᱵ ᱟᱠᱟᱫᱟ᱾
ᱟᱞᱮ ᱥᱮᱫ ᱦᱚᱸ ᱵᱟᱠᱚ ᱮᱦᱚᱵ ᱠᱟᱜ ᱜᱮᱭᱟ᱾ ᱟᱞᱮ ᱫᱚ ᱵᱟᱞᱮ ᱪᱟᱥ ᱜᱮᱭᱟ ᱮᱱᱦᱚ
ᱦᱮᱸ ᱦᱮᱸ
ᱦᱚᱲ ᱠᱚᱜᱮ ᱟᱹᱣᱨᱤ ᱠᱚ ᱮᱦᱚᱵ ᱜᱮᱭᱟ᱾
ᱛᱚ ᱟᱯᱮ ᱫᱚ ᱛᱟᱦᱚᱞᱮ ᱠᱤᱨᱤᱧ ᱠᱤᱨᱤᱧᱯᱮ ᱡᱚᱢᱟ?
ᱦᱳᱭ
ᱟᱪᱪᱷᱟ
ᱤᱭᱟᱹ ᱨᱮᱫᱚ ᱢᱮᱱᱟᱜ ᱜᱮᱭᱟ ᱟᱫᱚ ᱟᱹᱛᱩ ᱨᱮᱫᱚ ᱚᱱᱟ ᱫᱚ ᱦᱚᱲ ᱠᱚᱜᱮ ᱠᱚ ᱪᱟᱥ ᱵᱟᱲᱟᱭᱟ ᱟᱹᱛᱩ ᱡᱟᱦᱟᱸ ᱛᱤᱥ ᱨᱮ ᱪᱟᱞᱟᱜ ᱠᱷᱟᱱ ᱟᱨ ᱚᱱᱠᱟ ᱪᱮᱫ ᱞᱮᱠᱟᱢ ᱪᱟᱥ ᱠᱮᱭᱟ
ᱛᱟᱦᱞᱮ ᱟᱯᱮ ᱠᱚᱫᱚ ᱪᱮᱫ ᱠᱚᱯᱮ ᱠᱟᱹᱢᱤ ᱵᱟᱲᱟᱭᱟ ᱢᱟᱱᱮ ᱪᱮᱫ ᱠᱟᱹᱢᱤ ᱠᱚ?
ᱦᱮᱸ ᱟᱨ ᱪᱮᱫ ᱠᱚᱞᱮ ᱠᱟᱹᱢᱤᱭᱟ ᱠᱟᱹᱢᱤ ᱛᱟᱦᱮᱸᱫ ᱠᱚ ᱩᱱᱫᱤᱱ ᱱᱚᱰᱮ ᱨᱮᱱ ᱵᱟᱵᱟ ᱛᱟᱠᱚ ᱠᱚ ᱟᱨ
ᱡᱚᱛᱚ ᱠᱚᱜᱮ
ᱦᱮᱸ
ᱟᱨ ᱟᱞᱮ ᱠᱚᱫᱚ ᱚᱲᱟᱜ ᱠᱚᱨᱮ ᱜᱮ
ᱛᱟᱦᱞᱮ ᱟᱯᱮ ᱥᱮᱫ ᱫᱚ ᱢᱟᱱᱮ ᱦᱳᱭ ᱫᱟᱭ ᱥᱮ ᱵᱟᱝ ᱥᱮ ᱜᱚᱨᱚᱢ ᱠᱟᱱᱟ?
ᱛᱮᱦᱮᱧ ᱫᱚ ᱠᱟᱹᱡ ᱠᱟᱹᱡ ᱫᱷᱟᱨᱟ ᱱᱟᱥᱮᱱᱟᱜ ᱫᱷᱟᱨᱟ ᱥᱤᱛᱩᱝ ᱠᱟᱜᱼᱟᱭ ᱟᱫᱚ
ᱛᱮᱦᱮᱧ ᱫᱚ ᱫᱟᱜ ᱦᱮᱡ ᱫᱟᱲᱮᱭᱟᱜ ᱠᱷᱟᱱ ᱫᱚ ᱟᱹᱭᱩᱵ ᱵᱮᱲᱟ ᱛᱮ ᱦᱤᱡᱩᱜᱼᱟ ᱵᱟᱠᱷᱟᱡ ᱫᱚ ᱵᱟᱝ
ᱜᱚᱨᱚᱢ ᱫᱚ ᱵᱟᱭ ᱵᱩᱡᱷᱟᱹᱜ ᱠᱟᱱᱟ᱾
ᱦᱮᱸ ᱦᱮᱸᱸ
ᱦᱮᱸ
ᱫᱟᱨᱮ ᱠᱚ ᱛᱟᱦᱞᱮ ᱦᱤᱞᱟᱹᱜ ᱠᱟᱱᱟ ᱥᱮ ᱵᱟᱝ?
ᱦᱮᱸ ᱫᱟᱨᱮ ᱥᱟᱠᱟᱢ ᱠᱚ ᱠᱟᱹᱡ ᱠᱟᱹᱡ ᱦᱤᱞᱟᱹᱜ ᱠᱟᱱᱟ᱾ ᱵᱟᱦᱨᱮ ᱨᱮ ᱫᱩᱲᱩᱵ ᱠᱚᱜ ᱠᱷᱟᱡ ᱫᱚ
ᱚᱱᱠᱟ ᱫᱚ ᱜᱚᱨᱚᱢ ᱫᱚ ᱵᱟᱭ ᱵᱩᱡᱷᱟᱹᱜ ᱜᱮᱭᱟ ᱠᱟᱹᱡ ᱠᱟᱹᱡ ᱦᱟᱣᱟ ᱵᱟᱡᱟᱜ ᱠᱟᱱ ᱜᱮᱭᱟ᱾
ᱦᱮᱸ
ᱟᱨ ᱨᱩᱢ ᱨᱮᱫᱚ ᱜᱚᱨᱚᱢ ᱠᱟᱱ ᱜᱮᱭᱟ᱾ ᱦᱮᱸ ᱟᱯᱮ ᱥᱮᱫ ᱫᱚ ᱵᱟᱭ ᱜᱚᱨᱚᱢ ᱠᱟᱱᱟ?
ᱮᱠᱷᱚᱱ ᱫᱚ ᱚᱲᱟᱜ ᱨᱮᱜᱮ ᱢᱤᱱᱟᱹᱧᱟ ᱥᱮ ᱟᱫᱚ ᱚᱲᱟᱜ ᱨᱮᱫᱚ ᱵᱟᱝ ᱜᱚᱨᱚᱢ ᱠᱟᱱᱟ᱾
ᱩᱸᱩᱸ ᱦᱮᱸ ᱛᱚ ᱦᱚᱞᱟ ᱫᱟᱜ ᱠᱮᱜ ᱟᱭ ᱥᱮ ᱵᱟᱝᱜᱮ?
ᱦᱮᱸ ᱫᱟᱜ ᱞᱮᱜ ᱜᱤᱭᱟᱭ ᱚᱱᱮ ᱥᱮᱛᱟᱜ ᱥᱮ ᱜᱟᱱ ᱟᱨ ᱱᱩᱦᱩᱢ ᱥᱮᱫ ᱢᱟ ᱮᱢᱚᱱ ᱤᱭᱟᱹ ᱛᱟᱦᱮᱸ ᱠᱟᱱᱟ ᱢᱣᱥᱩᱢ ᱡᱮ ᱯᱩᱨᱟᱹ ᱴᱷᱟᱱᱰᱟ ᱴᱷᱟᱱᱰᱟ ᱵᱩᱡᱩᱜ ᱠᱟᱱ ᱛᱟᱦᱮᱱᱟ ᱫᱟ ᱜᱟᱭ
ᱦᱩᱸ ᱚᱱᱟᱛᱮᱦᱚᱸ ᱫᱟᱜ ᱞᱮᱠᱟ ᱵᱩᱡᱷᱟᱹᱜ ᱠᱟᱱ ᱛᱟᱦᱮᱸᱫ ᱡᱟᱹᱯᱩᱫ ᱞᱮᱠᱟ ᱟᱫᱚ ᱡᱟᱹᱯᱩᱫ ᱦᱚᱸ ᱵᱟᱭ ᱡᱟᱹᱯᱩᱫ ᱞᱮᱟᱭ ᱟᱫᱚ ᱪᱮᱫ ᱦᱚᱸ ᱵᱟᱝᱜᱮ ᱪᱟᱵᱟᱭᱮᱱᱟ᱾
ᱦᱮᱸ
ᱰᱩᱸᱰᱨᱩᱜ ᱨᱮᱜᱮ ᱛᱟᱦᱮᱸ ᱞᱮᱱᱟ᱾
ᱦᱮᱸ ᱦᱩᱸ
ᱪᱟᱸᱫᱳ ᱜᱮ ᱵᱟᱭ ᱨᱟᱠᱟᱵ ᱟᱠᱟᱱ ᱛᱟᱦᱮᱸᱫ ᱥᱮᱛᱟᱜ ᱠᱷᱚᱱ
ᱛᱟᱦᱞᱮ ᱴᱟᱭᱤᱢ ᱦᱚᱸ ᱦᱩᱭ ᱮᱱ ᱛᱟᱞᱟᱝ-ᱟ᱾
ᱦᱮᱸ
ᱴᱷᱤᱠᱟᱹᱱ ᱜᱮᱭᱟ ᱛᱟᱦᱚᱞᱮ ᱟᱨᱚ ᱦᱟᱸᱜ ᱨᱚᱯᱚᱲ ᱦᱩᱭᱩᱜᱼᱟ ᱦᱟᱸᱜ
ᱦᱳᱭ
ᱢᱟ ᱛᱟᱦᱚᱞᱮ ᱡᱚᱦᱟᱨ ᱜᱮ ᱫᱚᱦᱚᱭᱫᱟᱹᱧ
ᱡᱚᱦᱟᱨ ᱜᱮ ᱦᱮᱸ